ᱦᱮᱸ
ᱦᱮᱸ ᱜᱚᱞᱯᱚ ᱜᱚᱞᱯᱚ ᱛᱮ ᱟᱹᱰᱤ ᱜᱟᱱ ᱥᱚᱢᱚᱭ ᱯᱟᱨᱚᱢᱱᱟ ᱟᱨ ᱟᱞᱟᱝ ᱟᱜ ᱴᱚᱯᱤᱠ ᱜᱮ ᱮᱠᱟᱞ ᱜᱮ ᱵᱟᱝ ᱪᱟᱵᱟᱜ ᱠᱟᱱᱟ᱾ ᱟᱫᱚ ᱢᱟ ᱚᱸᱰᱮ ᱠᱷᱚᱡ ᱜᱮ ᱵᱟᱹᱭ ᱵᱟᱹᱭᱼᱼ ᱛᱮᱞᱟᱝ ᱞᱟᱦᱟᱭᱟ ᱚᱱᱟ ᱠᱚᱫᱚ ᱦᱟᱸᱜ ᱟᱫᱚ ᱟᱢᱮᱢ ᱚᱱᱠᱟᱢ ᱞᱟᱹᱭᱮᱫ ᱠᱟᱱ ᱛᱟᱦᱮᱱ ᱡᱮᱼᱼ ᱚᱸᱰᱮᱜᱮ ᱯᱟᱲᱦᱟᱜ ᱯᱟᱲᱦᱟᱜ ᱧᱩᱛᱩᱢ ᱛᱮᱠᱚ ᱛᱟᱦᱮᱸᱱ ᱠᱟᱱᱟ ᱟᱨ ᱵᱟᱠᱚ ᱯᱟᱲᱦᱟᱜ ᱠᱟᱱᱟ ᱦᱟᱱᱟ ᱱᱟᱣᱟ᱾ ᱛᱚ ᱚᱱᱟ ᱵᱟᱵᱚᱨ ᱛᱮ ᱟᱨᱦᱚᱸ ᱠᱟᱛᱷᱟ ᱞᱟᱦᱟᱥᱮᱫ ᱦᱟᱸᱜ ᱤᱫᱤ ᱛᱟᱞᱟᱝ ᱢᱮ ᱦᱟᱸᱜ ᱟᱨ ᱯᱷᱤᱨ ᱤᱧ ᱞᱟᱦᱟ ᱥᱮᱫ-ᱤᱧ ᱞᱟᱹᱭᱫᱟ
ᱟᱪᱪᱷᱟ ᱟᱪᱪᱷᱟ ᱚᱱᱠᱟ ᱞᱮᱠᱟᱜᱮ ᱟᱫᱚ ᱵᱟᱝᱠᱚ ᱯᱟᱲᱦᱟᱜ ᱠᱟᱱᱟ ᱦᱟᱸᱰᱮ ᱱᱟᱰᱮ ᱠᱚ ᱪᱟᱞᱟᱜ ᱠᱟᱱᱟ ᱟᱭᱳ ᱵᱟᱵᱟ-ᱟᱜ ᱪᱤᱱᱛᱟᱹ ᱵᱷᱟᱵᱱᱟ ᱫᱚ ᱢᱟᱨᱟᱝ ᱜᱮᱛᱟ ᱠᱚᱣᱟ ᱡᱮᱦᱮᱛᱩ ᱠᱚ ᱢᱚᱱᱮᱭᱟ ᱡᱮ ᱤᱧᱱᱨᱮᱱ ᱜᱤᱫᱽᱨᱟᱹ ᱢᱤᱫᱴᱮᱱ ᱞᱟᱹᱴᱩ ᱡᱟᱭᱜᱟ ᱨᱮ ᱪᱟᱞᱟᱜ ᱢᱟᱭ ᱱᱟᱯᱟᱭ ᱰᱟᱦᱟᱨ ᱥᱮ ᱟᱭᱢᱟ ᱰᱷᱮᱨ ᱚᱱᱠᱟ ᱜᱮᱠᱚ ᱪᱤᱱᱛᱟᱹᱭᱮᱫ ᱜᱮᱭᱟ ᱢᱮᱱ ᱠᱷᱟᱱ ᱜᱤᱫᱽᱨᱟᱹ ᱫᱚ ᱟᱭᱳᱼᱵᱟᱵᱟ ᱴᱷᱮᱱ ᱫᱚ ᱵᱟᱝᱠᱚ ᱵᱩᱡᱷᱟᱹᱣ-ᱚᱜ ᱠᱟᱱᱟ ᱡᱮ ᱤᱧ ᱫᱚ ᱵᱟᱹᱧ ᱯᱟᱲᱦᱟᱜ ᱠᱟᱱᱟ ᱥᱮ ᱪᱮᱫ ᱞᱮᱠᱟ ᱩᱱᱠᱩ ᱫᱚ ᱴᱷᱤᱠ ᱜᱮᱠᱚ ᱢᱮᱛᱟ ᱠᱚ ᱠᱟᱱᱟ ᱟᱭᱳ ᱵᱟᱵᱟ ᱢᱤᱪᱷᱟᱹ ᱠᱟᱛᱷᱟ ᱠᱚ ᱢᱮᱛᱟ ᱠᱚ ᱠᱟᱱᱟ ᱟᱫᱚ ᱢᱩᱪᱟᱹᱫ ᱨᱮ ᱰᱤᱜᱽᱨᱤ ᱦᱟᱛᱟᱣ ᱠᱟᱛᱮᱫ ᱨᱮᱦᱚᱸ ᱢᱮᱱᱠᱷᱟᱱ ᱪᱮᱫ ᱦᱚᱸ ᱵᱟᱠᱚ ᱪᱤᱠᱟᱹ ᱫᱟᱲᱮᱭᱟᱜ ᱠᱟᱱᱟ ᱥᱮ ᱟᱫᱚ ᱩᱱᱦᱚᱸ ᱟᱭᱳ ᱵᱟᱵᱟ ᱢᱚᱱ ᱟᱭᱳ ᱵᱟᱵᱟ ᱫᱚ ᱪᱮᱫ ᱮ ᱪᱤᱠᱟᱹ ᱫᱟᱲᱮᱭᱟᱜᱼᱟ ᱵᱷᱟᱹᱜᱤ ᱨᱮᱦᱚᱸ ᱵᱟᱹᱲᱤᱡ ᱨᱮᱦᱚᱸᱚ ᱛᱚ ᱟᱡᱨᱮᱱ ᱜᱤᱫᱽᱨᱟᱹ ᱠᱟᱱ ᱜᱮᱭᱟᱟᱭ ᱩᱱᱤ ᱢᱟ ᱵᱟᱭ ᱴᱮᱞᱟᱣ ᱚᱪᱚᱜ ᱫᱟᱲᱮᱭᱟᱭᱟ
ᱦᱮᱸ
ᱟᱫᱚ ᱩᱱᱠᱩ ᱠᱚ ᱧᱮᱞ ᱛᱮ ᱟᱨᱚ ᱠᱚ ᱞᱟᱹᱭᱫᱟ ᱦᱮᱸ ᱱᱩᱭ ᱢᱟ ᱱᱩᱱᱟᱹᱜ ᱮ ᱯᱟᱲᱦᱟᱣᱮᱱᱟ ᱦᱳᱭ ᱦᱳᱭ ᱦᱳᱭ ᱚᱱᱠᱟ ᱞᱮᱠᱟ
ᱦᱮᱸ ᱠᱟᱱ ᱜᱮᱭᱟ ᱚᱱᱟ ᱡᱮ ᱟᱞᱮ ᱥᱮᱫ ᱨᱮᱦᱚᱸ ᱡᱩᱫᱤᱢ ᱧᱮᱞᱟ ᱡᱮ ᱯᱟᱲᱦᱟᱜ ᱠᱟᱱᱟ ᱠᱚ ᱯᱟᱲᱦᱟᱜ ᱧᱩᱛᱩᱢ ᱩᱱᱠᱩ ᱫᱚᱠᱚ ᱛᱟᱦᱮᱱ ᱠᱟᱱᱟ ᱟᱫᱚ ᱩᱱᱠᱩ ᱫᱚ ᱧᱩᱛᱩᱢ ᱯᱟᱲᱦᱟᱜ ᱚᱸᱰᱮ ᱫᱚ ᱪᱮᱫ ᱠᱚ ᱪᱤᱠᱟᱹᱭᱫᱟ ᱵᱟᱠᱚ ᱪᱤᱠᱟᱹ ᱦᱟᱹᱱᱤ ᱛᱷᱚᱲᱟ ᱫᱚ ᱪᱟᱞᱟᱜᱼᱟ ᱦᱟᱹᱱᱤ ᱴᱷᱮᱡ ᱥᱤᱪᱩᱭᱮᱥᱚᱱ ᱱᱮᱛᱟᱨ ᱢᱟ ᱦᱟᱱᱟ ᱱᱟ ᱠᱩᱲᱤ ᱦᱚᱲᱟᱜ ᱥᱮ ᱠᱚᱲᱟ ᱦᱚᱲᱟᱜ ᱦᱚᱸ ᱵᱟᱹᱧ ᱢᱮᱱᱫᱟ ᱠᱩᱲᱤ ᱦᱚᱲᱟᱜ ᱢᱚᱡᱽ ᱛᱮ ᱫᱚ
ᱦᱩᱸ ᱦᱩᱸ
ᱛᱚ ᱚᱱᱟ ᱦᱩᱭ ᱧᱮᱞᱚᱜᱚᱜ ᱠᱟᱱᱟ ᱟᱫᱚ
ᱦᱩᱸ
ᱯᱟᱭᱥᱟ ᱫᱚ ᱚᱲᱟᱜ ᱠᱷᱚᱡᱟᱜ ᱨᱤᱱ ᱠᱟᱛᱮᱫ ᱠᱟᱨᱡᱟ ᱠᱟᱛᱮᱫ ᱪᱤᱠᱟ ᱠᱟᱛᱮ ᱦᱟᱝᱠᱟ ᱠᱟᱛᱮ ᱦᱩᱲᱩ ᱟᱹᱷᱨᱤᱧ ᱠᱟᱛᱮ ᱪᱟᱣᱞᱮᱹ ᱟᱹᱠᱷᱨᱤᱧ ᱠᱟᱛᱮᱫ ᱟᱢᱮ ᱠᱩᱞᱟᱹᱣ ᱢᱮᱭᱟ ᱟᱨ ᱟᱢ ᱚᱸᱰᱮ ᱡᱚᱠᱷᱚᱱ ᱚᱱᱠᱟᱢ ᱪᱮᱠᱟᱹᱭᱟ ᱛᱚ ᱟᱹᱰᱤ ᱢᱩᱥᱠᱤᱞ ᱱᱚᱣᱟ ᱟᱨ ᱧᱮᱞᱚᱜᱚᱜ ᱠᱟᱱᱟ ᱟᱹᱰᱤ ᱡᱟᱹᱥᱛᱤ ᱡᱟᱹᱥᱛᱤ ᱦᱟᱸᱜ ᱱᱮᱛᱟᱨ ᱫᱚ ᱠᱩᱲᱤ ᱠᱚᱦᱚᱸ ᱦᱟᱱᱟ ᱱᱟ ᱥᱮ ᱪᱷᱟᱹᱯᱨᱤ ᱜᱤᱨᱤᱢ ᱢᱮᱱ ᱠᱮᱭᱟ ᱥᱮ ᱪᱮᱫ ᱮᱢ ᱢᱮᱱ ᱠᱮᱭᱟ ᱵᱚᱞᱮ ᱱᱚᱣᱟ ᱦᱚᱸ ᱧᱮᱞᱚᱜᱚᱜ ᱠᱟᱱᱟ ᱟᱫᱚ ᱱᱚᱣᱟ ᱠᱚᱫᱚ ᱵᱟᱝ ᱪᱤᱠᱟ ᱡᱟᱹᱨᱩᱲᱟ ᱢᱮᱱᱠᱷᱟᱱ ᱟᱢᱫᱚ ᱚᱠᱟ ᱞᱟᱹᱜᱤᱫ ᱮᱢ ᱪᱟᱞᱟᱣ ᱠᱟᱱᱟ ᱚᱱᱟ ᱪᱤᱠᱟᱭ ᱢᱮ ᱟᱨ ᱤᱧᱫᱚ ᱱᱚᱣᱟ ᱦᱚᱸᱧ ᱢᱮᱱᱟ ᱡᱮ ᱮ ᱚᱠᱟᱴᱟᱜ ᱢᱮᱱᱟᱜᱼᱟ ᱩᱢᱮᱨ ᱦᱤᱥᱟᱹᱵᱽ ᱛᱮ ᱥᱮ ᱚᱠᱟᱴᱟᱜ ᱵᱚᱞᱮ ᱪᱮᱠᱟᱭ ᱡᱟᱹᱨᱩᱲᱟ ᱚᱱᱟ ᱠᱚᱫᱚ ᱥᱚᱢᱚᱭ ᱨᱮ ᱪᱮᱠᱟᱭ ᱢᱮ ᱟᱨ ᱚᱱᱟ ᱦᱚᱸ ᱞᱤᱢᱤᱴ ᱠᱷᱚᱡ ᱡᱟᱹᱥᱛᱤ ᱫᱚ ᱵᱟᱝ ᱡᱟᱹᱨᱩᱲᱟ ᱵᱚᱞᱮ ᱞᱤᱢᱤᱴ ᱫᱷᱟᱹᱨᱤᱡ ᱫᱚ ᱡᱟᱦᱟᱸᱱᱟᱜ ᱡᱤᱱᱤᱥ ᱜᱮ ᱴᱷᱤᱠ ᱜᱮᱭᱟ ᱚᱱᱮ ᱠᱚ ᱢᱮᱱ ᱠᱟᱫᱟ ᱵᱚᱞᱮ ᱡᱟᱦᱟᱸᱱᱟᱜ ᱜᱮ ᱫᱟᱠᱟᱢ ᱡᱚᱢ ᱨᱮᱦᱚᱸ ᱵᱚᱞᱮ ᱟᱢ ᱦᱤᱥᱟᱹᱵᱽ ᱨᱮ ᱡᱚᱢ ᱢᱮ ᱟᱹᱰᱤ ᱢᱚᱡᱽ ᱥᱮ ᱡᱚᱛᱚ ᱟᱹᱰᱤ ᱥᱟᱹᱦᱤ ᱜᱮᱭᱟ ᱟᱨ ᱡᱚᱛᱚ ᱡᱟᱹᱥᱛᱤᱢ ᱡᱚᱢᱟ ᱛᱚ ᱚᱱᱟ ᱦᱚᱸ ᱯᱨᱚᱵᱞᱮᱢ ᱡ ᱟᱹᱰᱤ ᱠᱚᱢᱮᱢ ᱡᱚᱢᱟ ᱚᱱᱟ ᱦᱚᱸ ᱯᱨᱚᱵᱞᱮᱢ ᱡᱟᱦᱟᱸᱱᱟᱜ ᱡᱤᱱᱤᱥ ᱵᱚᱞᱮ ᱡᱟᱹᱥᱛᱤ ᱫᱚ ᱟᱹᱰᱤ ᱡᱟᱹᱥᱛᱤ ᱦᱚᱸ ᱵᱟᱝ ᱴᱷᱤᱠᱟ ᱠᱚᱢ ᱦᱚᱸ ᱵᱟᱝ ᱴᱷᱤᱠᱟ ᱛᱚ ᱵᱤᱡᱚᱭ ᱫᱚ ᱴᱷᱤᱠ ᱜᱮᱭᱟ ᱛᱤᱦᱤᱧ ᱫᱚ ᱚᱱᱟᱜᱤᱧ ᱢᱮᱱᱟ ᱵᱚᱞᱮ ᱚᱠᱟ ᱠᱚ ᱡᱟᱹᱨᱩᱨᱤ ᱡᱤᱱ ᱠᱟᱱᱟ ᱪᱮᱠᱟ ᱡᱟᱹᱨᱩᱲ ᱡᱮᱭᱥᱮ ᱢᱚᱥᱛᱤ ᱦᱚᱸ ᱢᱤᱫ ᱵᱟᱨ ᱫᱚ ᱢᱮᱱ ᱜᱮᱭᱟ ᱵᱚᱞᱮ ᱢᱚᱥᱛᱤ ᱡᱟᱹᱨᱩᱲ ᱜᱮᱭᱟ ᱵᱨᱮᱱ ᱠᱚ ᱴᱷᱤᱠ ᱛᱟᱦᱮᱱᱟ ᱟᱫᱚ ᱚᱱᱟ ᱠᱚᱠᱷᱟᱱ ᱛᱮ ᱵᱚᱞᱮ ᱢᱟᱹᱥᱛᱤ ᱦᱚᱸ ᱡᱟᱹᱨᱩᱲ ᱜᱮᱭᱟ ᱫᱟᱸᱲᱟᱭ ᱢᱮ ᱢᱟᱹᱥᱛᱤ ᱢᱮ ᱦᱟᱱᱟ ᱯᱟᱨᱠ ᱪᱟᱞᱟᱜ ᱢᱮ ᱱᱚᱣᱟ ᱯᱟᱨᱠ ᱪᱟᱞᱟᱜ ᱢᱮ ᱫᱟᱲᱟ ᱵᱟᱲᱟ ᱟᱹᱪᱩᱨ ᱠᱮᱫᱟᱢ ᱢᱤᱫ ᱫᱤᱱ ᱥᱚᱯᱛᱟ ᱨᱮ ᱯᱷᱤᱨ ᱟᱨᱦᱚᱸ ᱚᱠᱟᱨᱮ ᱠᱟᱹᱢᱤᱢ ᱪᱟᱞᱟᱣ ᱠᱟᱱᱟ ᱚᱱᱟ ᱪᱮᱠᱟᱭ ᱢᱮ ᱟᱫᱚ ᱟᱢᱜᱮ ᱱᱚᱣᱟ ᱵᱟᱨᱮ ᱛᱮ ᱪᱮᱫ ᱠᱚᱢ ᱞᱟᱹᱭ ᱛᱟᱞᱟᱝᱼᱟ ᱦᱟᱸᱜ ᱢᱤᱫᱵᱟᱨ ᱠᱟᱛᱷᱟ ᱟᱢᱦᱚᱸ ᱱᱚᱰᱮ ᱡᱚᱲᱟᱣᱟᱜ ᱢᱮ
ᱦᱮᱸ ᱟᱪᱪᱷᱟ ᱦᱮᱸ ᱢᱮᱱ ᱛᱮᱦᱚᱸ ᱚᱱᱠᱟᱜᱮ ᱱᱮᱛᱟᱨ ᱢᱟ ᱟᱵᱚ ᱫᱚ ᱦᱟᱸᱰᱮ ᱱᱟᱸᱰᱮ ᱠᱚ ᱪᱟᱞᱟᱜ ᱠᱟᱱᱟ ᱴᱷᱤᱠ ᱜᱮᱭᱟ ᱢᱮᱱᱠᱷᱟᱱ ᱚᱱᱟ ᱯᱨᱳᱜᱨᱟᱢ ᱱᱤᱛᱚᱜ ᱡᱮᱢᱚᱱ ᱯᱨᱳᱜᱨᱟᱢ ᱧᱮᱞᱚᱜ ᱠᱟᱱᱟ ᱡᱟᱦᱟᱸ ᱨᱮᱜᱮ ᱯᱨᱳᱜᱨᱟᱢ ᱦᱩᱭᱩᱜ ᱠᱟᱱᱟ ᱚᱸᱰᱮ ᱜᱮᱠᱚ ᱪᱟᱞᱟᱜ ᱠᱟᱱᱟ ᱟᱭᱳᱼᱵᱟᱵᱟ ᱫᱚ ᱵᱟᱝᱠᱚ ᱵᱩᱡᱷᱟᱹᱣᱭᱮᱜᱼᱟ ᱢᱟ ᱴᱷᱤᱠ ᱜᱮᱭᱟ ᱤᱧᱟᱹᱜ ᱢᱮᱱ ᱞᱮᱠᱟ ᱛᱮᱫᱚ ᱢᱟᱨᱟᱝ ᱱᱤᱛᱚᱜ ᱫᱚ ᱵᱟᱹᱲᱤᱡ ᱵᱷᱟᱵ ᱫᱚ ᱱᱮ ᱡᱟ ᱧᱮᱞᱚᱜᱚᱜ ᱠᱟᱱ ᱛᱟᱵᱚᱱᱟ ᱱᱤᱛᱚᱜ ᱫᱚ ᱯᱨᱳᱜᱨᱟᱢ ᱜᱮ ᱡᱮ ᱵᱟᱝ ᱦᱩᱭ ᱠᱚᱜᱼᱟ ᱚᱱᱠᱟ ᱢᱟ ᱢᱚᱱᱮ ᱦᱩᱭᱩᱜ ᱠᱟᱱ ᱡᱮ ᱵᱟᱝ ᱦᱩᱭ ᱠᱚᱜᱼᱟ ᱦᱚᱭᱛᱳ ᱱᱩᱱᱟᱹᱜ ᱜᱟᱱ ᱵᱟᱹᱲᱤᱡ ᱥᱮ ᱱᱩᱱᱟᱹᱜ ᱜᱟᱱ ᱚ ᱢᱟᱱᱮ ᱵᱟᱹᱲᱤᱡ ᱥᱮᱫ ᱫᱚ ᱵᱟᱝ ᱪᱟᱞᱟᱣ ᱠᱚᱜ ᱛᱟᱵᱚᱱᱟ ᱟᱵᱚᱣᱟᱜ ᱫᱚ ᱥᱮ ᱥᱮ ᱢᱤᱫᱴᱮᱱ ᱜᱤᱫᱽᱨᱟᱹ ᱥᱮ ᱢᱤᱫᱴᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱩᱱᱟᱹᱜ ᱴᱟ ᱫᱚ ᱵᱟᱹᱠᱤᱱ ᱵᱟᱹᱲᱤᱡ ᱠᱚᱜᱼᱟ ᱟᱨ ᱚᱱᱟ ᱞᱟᱹᱜᱤᱫ ᱟᱨ ᱨᱟᱹᱥᱠᱟᱹ ᱢᱟ ᱦᱩᱭᱩᱜ ᱠᱟᱱ ᱜᱮ ᱛᱵᱚᱱᱟ ᱟᱵᱚᱣᱟᱜ ᱨᱟᱹᱥᱠᱟᱹ ᱫᱚ ᱦᱩᱭᱩᱜ ᱛᱟᱵᱚᱱᱟ ᱛᱚ ᱚᱲᱟᱜ ᱨᱮ ᱟ ᱵᱟᱦᱟ, ᱥᱚᱦᱨᱟᱭ, ᱢᱟᱜ ᱢᱚᱬᱮ ᱟᱨᱚ ᱟᱢᱫᱟ ᱞᱮᱠᱟᱱ ᱢᱟᱱᱮ ᱢᱮᱱᱟᱜ ᱛᱟᱵᱚᱱᱟ ᱥᱟᱱᱛᱟᱲ ᱥᱚᱢᱟᱡᱽ ᱨᱮ ᱡᱟᱦᱟᱸ ᱫᱚᱵᱚᱱ ᱢᱟᱱᱟᱣ ᱟᱹᱜᱩᱭᱮᱫ ᱜᱮᱭᱟ, ᱩᱱᱟᱹᱜ ᱢᱚᱸᱡᱽ-ᱢᱚᱸᱡᱽ ᱦᱩᱭᱩᱜ ᱛᱟᱵᱚᱱᱟ ᱚᱱᱟ ᱫᱚ ᱚᱱᱟ ᱨᱮᱫᱚ ᱱᱟᱯᱟᱭ ᱛᱮ ᱨᱟᱹᱥᱠᱟᱹ ᱞᱮᱠᱷᱟᱱ ᱜᱮ ᱦᱩᱭᱱᱟ, ᱢᱮᱱᱠᱷᱟᱱ ᱟᱵᱚ ᱫᱚ ᱵᱟᱝ ᱟᱨᱚ ᱮᱴᱟᱜ ᱞᱮᱠᱟᱛᱮ ᱵᱩᱱ ᱨᱟᱹᱥᱠᱟᱹᱭ ᱫᱟᱵᱚᱱ ᱾
ᱦᱩᱸ ᱦᱩᱸ ᱚᱱᱠᱟ ᱠᱟᱱ ᱜᱮᱭᱟ ᱾ ᱟᱨ ᱱᱚᱣᱟ ᱦᱚᱸ ᱧᱮᱞᱚᱜᱚᱜ ᱠᱟᱱᱟ ᱡᱮ ᱱᱮᱛᱟᱨ ᱠᱟᱛᱮᱫ ᱢᱟ ᱚᱱᱟ ᱵᱟᱦᱟ, ᱥᱚᱦᱚᱨᱟᱭ ᱥᱮ ᱢᱮᱱ ᱠᱮᱭᱟ ᱚᱱᱟ ᱥᱚᱦᱨᱟᱭ ᱥᱮᱢ ᱢᱮᱱ ᱠᱮᱭᱟ ᱚᱱᱟ ᱞᱟᱜᱽᱲᱮ, ᱫᱚᱝ ᱠᱚᱫᱚ ᱵᱟᱠᱚ ᱮᱱᱮᱡᱚᱜ ᱠᱟᱱᱟ ᱠᱩᱲᱤ ᱠᱚᱫᱚ ᱦᱟᱸᱜ ᱟᱹᱰᱤ ᱡᱟᱹᱥᱛᱤ ᱫᱚ ᱱᱮᱛᱟᱨ ᱫᱚ ᱚᱱᱟ ᱰᱤᱡᱮ ᱥᱟᱢᱟᱝᱜ ᱜᱮ ᱡᱟᱹᱥᱛᱤ ᱫᱚ ᱠᱚ ᱰᱟᱱᱥ ᱫᱟ ᱟᱫᱚ ᱚᱱᱟ ᱵᱟᱨᱮᱛᱮ ᱦᱟᱸᱜ ᱟᱹᱞᱚᱠ ᱴᱚᱯ ᱷᱤᱠ ᱞᱟᱝ ᱜᱟᱞᱢᱟᱨᱟᱣᱟ ᱱᱤᱛᱚᱜ ᱫᱚ ᱯᱷᱤᱞᱦᱟᱞ ᱚᱠᱟᱧ ᱞᱟᱹᱭᱠᱜ ᱱᱚᱣᱟ ᱯᱟᱲᱦᱟᱣ ᱵᱟᱨᱮ ᱛᱮ ᱦᱟᱜ ᱞᱟᱝ ᱜᱟᱞᱢᱟᱨᱟᱣ ᱠᱟᱱ ᱵᱟᱝᱠᱷ ᱫᱚ ᱱᱚᱣᱟ ᱫᱚ ᱢᱮᱱ ᱠᱮᱭᱟ ᱱᱚᱛᱮ ᱜᱚᱜᱚ ᱵᱟᱵᱟ ᱚᱠᱟ ᱵᱷᱟᱨᱚᱥᱟ ᱠᱚ ᱫᱮᱞᱟ ᱟᱠᱚ ᱠᱟᱱᱟ ᱥᱮ ᱚᱠᱟ ᱠᱚ ᱮᱢᱟ ᱠᱚ ᱠᱟᱱᱟ ᱚᱱᱟ ᱵᱟᱠᱚ ᱪᱤᱠᱟᱹᱭᱫᱟ, ᱟᱫᱚ ᱱᱚᱣᱟ ᱟᱹᱰᱤ ᱡᱟᱹᱥᱛᱤ ᱧᱮᱞᱚᱜᱚᱜ ᱠᱟᱱᱟ ᱦᱟᱸᱜ ᱟᱞᱮ ᱥᱮ ᱮᱫ ᱦᱚᱸ ᱥᱮᱢ ᱢᱮᱱ ᱠᱮᱭᱟ ᱱᱚᱣᱟ ᱜᱚᱴᱟ ᱜᱮ ᱯᱟᱥᱮᱡ ᱱᱚᱣᱟ ᱫᱚ ᱪᱮᱫᱟᱜ ᱡᱚᱛᱚ ᱢᱤᱫ ᱵᱚᱱ ᱢᱤᱫ ᱥᱚᱢᱟᱱ ᱜᱮ ᱟᱨ ᱡᱚᱛᱚᱣᱟᱜ ᱜᱮ ᱚᱠᱟ ᱦᱚᱨᱢᱚᱱ ᱢᱮᱱᱟᱜ ᱟᱠᱟᱫᱟ ᱚᱱᱟ ᱫᱚ ᱡᱚᱛᱚ ᱢᱤᱫ ᱫᱷᱟᱣ ᱛᱮᱜᱮ ᱦᱟᱸᱜ ᱤᱭᱟᱹᱼᱟ ᱢᱤ ᱩᱢᱮᱨ ᱨᱮᱜᱮ, ᱚᱱᱟ ᱫᱚ ᱵᱟᱝ ᱠᱟᱱᱟ ᱦᱟᱹᱱᱤ ᱫᱚ ᱦᱟᱲᱟᱢ ᱠᱟᱛᱮᱫ ᱥᱮ ᱱᱩᱭ ᱫᱚ ᱞᱟᱹᱴᱩ ᱠᱟᱛᱮᱫ ᱥᱮ ᱱᱩᱭ ᱫᱚ ᱵᱟᱨᱚ ᱥᱟᱞ ᱨᱮ, ᱛᱚ ᱡᱚᱛᱚ ᱦᱚᱲᱜᱮ ᱡᱚᱠᱷᱚᱱ ᱴᱤ ᱢᱮᱛᱟᱜ ᱠᱟᱱᱟ ᱵᱟᱨᱚ ᱥᱟᱞ, ᱥᱮ ᱛᱮᱨᱚ ᱥᱟᱞ ᱜᱮ ᱦᱟᱸᱜ ᱠᱩᱲᱤᱭᱟᱜ ᱦᱚᱸ ᱪᱮᱱᱡᱚᱜᱼᱟ ᱡᱚᱛᱚᱣᱟᱜ ᱜᱮ ᱪᱮᱱᱡᱚᱜᱼᱟ, ᱛᱚ ᱚᱱᱟ ᱠᱷᱟᱱᱛᱮ ᱟᱹᱰᱤ ᱡᱟᱹᱥᱛᱤ ᱦᱟᱸᱜ ᱦᱟᱱᱛᱮ ᱱᱟᱛᱮ ᱯᱮᱨᱮᱥᱟᱹᱨ ᱥᱮᱢ ᱢᱮᱱ ᱠᱮᱭᱟ ᱟᱹᱰᱤ ᱡᱟᱹᱥᱛᱤ ᱫᱟᱬᱟ ᱥᱟᱱᱟᱣᱟ, ᱛᱚ ᱚᱱᱟ ᱦᱚᱸᱧ ᱢᱮᱱᱟ ᱞᱤᱢᱤᱴ ᱫᱷᱟᱹᱨᱤᱡ ᱫᱚ ᱴᱷᱤᱠ ᱜᱮᱭᱟ ᱟᱨ ᱡᱟᱹᱥᱛᱤ ᱞᱮᱱᱠᱷᱟᱱ ᱚᱱᱟ ᱫᱚ ᱵᱟᱝ ᱴᱷᱤᱠᱟ, ᱟᱫᱚ ᱚᱱᱟ ᱵᱟᱨᱮ ᱛᱮᱜᱮ ᱦᱟᱸᱜ ᱟᱢ ᱜᱮ ᱞᱟᱹᱭ ᱢᱮ᱾
ᱤᱧᱟᱹᱜ ᱦᱚᱸ ᱞᱟᱹᱭ ᱞᱮᱠᱟ ᱛᱮᱫᱚ ᱚᱱᱠᱟ ᱞᱮᱠᱟᱜᱮ ᱡᱟᱦᱟᱱ ᱡᱤᱱᱤᱥ ᱜᱮ ᱢᱟᱱᱮ ᱱᱟᱯᱟᱭ ᱱᱟᱯᱟᱭ ᱡᱩᱫᱤᱢ ᱢᱚᱱᱮᱭᱟ ᱡᱮ ᱤᱧ ᱱᱟᱯᱟᱭ ᱥᱟᱹᱦᱤ ᱥᱮ ᱱᱟᱯᱟᱭ ᱡᱚ ᱛᱚ ᱠᱤᱪᱷᱩᱧ ᱠᱚᱨᱟᱣᱟ ᱚᱱᱠᱟ ᱞᱮᱠᱟ ᱜᱮ ᱱᱟᱯᱟᱭ ᱧᱚᱜ ᱜᱮ ᱠᱟᱹᱢᱤ ᱦᱩᱭᱩᱜ ᱛᱟᱢᱟ ᱥᱮ ᱵᱤᱥᱤ ᱵᱤᱥᱤ ᱦᱚᱸ ᱵᱟᱝ ᱠᱚᱢ ᱦᱚᱸ ᱵᱟᱝ ᱛᱟᱞᱟᱢᱟᱞᱟ ᱨᱮ ᱛᱟᱦᱮᱱ ᱢᱟ ᱡᱟᱦᱟᱸ ᱫᱚ, ᱟᱨ ᱱᱮᱛᱟᱨᱢᱟ, ᱚᱱᱠᱟ ᱵᱟᱝ ᱵᱩᱡᱷᱟᱹ ᱵᱟᱝᱠᱚ ᱵᱩᱡᱷᱟᱹᱣᱮᱼᱟ ᱟᱢ ᱡᱩᱫᱤ ᱢᱤᱫᱴᱮᱱ ᱦᱚᱲᱮᱢ ᱢᱮᱛᱟᱭᱟ ᱡᱮ ᱮ ᱢᱟ. ᱭ ᱮᱥ ᱵᱟᱵᱩ ᱱᱚᱝᱠᱟ ᱫᱚ ᱵᱟᱝ ᱴᱷᱤᱠᱟ ᱱᱤᱛᱚᱜ ᱫᱚ ᱯᱟᱲᱦᱟᱜ ᱵᱚᱭᱮᱥ ᱠᱟᱱ ᱛᱟᱢᱟ ᱯᱟᱲᱦᱟᱜ ᱢᱮ ᱩᱱᱫᱚ ᱱᱤᱡᱮᱜᱮ ᱜᱮᱭᱟᱱ ᱠᱚ ᱮᱢᱚᱜ ᱠᱟᱱᱟ ᱦᱮᱸ ᱟᱢᱮᱢ ᱯᱟᱲᱦᱟᱣ ᱠᱟᱱᱟ ᱟᱢ ᱪᱮᱫ ᱮᱢ ᱪᱤᱠᱟᱹ ᱠᱟᱫᱟ ᱩᱱᱠᱩᱨ ᱪᱮᱫ ᱮᱢ ᱪᱤᱠᱟᱹ ᱞᱮᱜᱼᱟ ᱾
ᱦᱮᱸ ᱾ ᱚᱱᱟ ᱠᱚ ᱧᱮᱞᱚᱜᱚᱜ ᱠᱟᱱᱟ ᱟᱫᱚ ᱚᱱᱟᱛᱮ ᱚᱱᱟ ᱠᱚᱫᱚ ᱵᱟᱝ ᱴᱷᱤᱠᱟ ᱟᱨ ᱱᱮᱛᱟᱨ ᱠᱟᱛᱮ ᱡᱚᱠᱷᱚᱱ ᱤᱧ ᱫᱚ ᱟᱭᱢᱟ ᱫᱤᱱ ᱠᱷᱚᱡ ᱜᱮ ᱛᱮ ᱤᱧ ᱫᱚ ᱚᱱᱟ ᱠᱚ ᱢᱮᱱᱟ ᱱᱮᱛᱟᱨ ᱠᱟᱛᱮ ᱱᱚᱣᱟ ᱦᱚᱧ ᱧᱮᱞ ᱠᱟᱫ ᱠᱚᱣᱟ ᱟ ᱡᱟᱦᱟᱸᱴᱟᱜ ᱜᱷᱟᱨᱚᱡᱽ ᱨᱮᱱ ᱜᱮ ᱢᱟ ᱧᱮᱞ ᱢᱮ ᱵᱚᱞᱮ ᱛᱤᱱᱟᱹᱜ ᱞᱟᱹᱴᱩ ᱠᱚ ᱞᱟᱹᱴᱩ ᱠᱚ ᱵᱤᱴᱤ ᱦᱮᱱᱟ ᱠᱚ ᱥᱮ ᱞᱟᱹᱴᱩ ᱠᱚ ᱵᱚᱞᱮ ᱢᱤᱫᱴᱮᱱ ᱜᱷᱟᱨᱚᱡᱽ ᱨᱮᱱ ᱠᱚᱲᱟ ᱠᱩᱲᱤᱢ ᱛᱟᱦᱮᱱᱟ ᱥᱮ ᱛᱤᱱᱟᱹᱜ ᱪᱚ ᱯᱮ ᱵᱚᱭᱦᱟ ᱢᱮᱱᱟᱢᱟ ᱟᱫᱚ ᱞᱟᱴᱩ ᱩᱛᱩᱨᱤᱜ ᱦᱟᱜ ᱚᱭᱴᱟᱜ ᱠᱟᱱᱟᱭ ᱠᱚᱲᱟ ᱥᱮ ᱠᱩᱲᱤ ᱩᱱᱤ ᱫᱚ ᱟᱹᱰᱤ ᱡᱟᱹᱥᱛᱤ ᱦᱟᱸᱜ ᱢᱮᱱ ᱠᱮᱭᱟᱢ ᱟᱹᱰᱤ ᱱᱟᱯᱟᱭ ᱥᱮ ᱵᱚᱞᱮ ᱟᱹᱰᱤ ᱡᱟᱹᱥᱛᱤ ᱵᱚᱞᱮ ᱢᱚᱡᱽ ᱤᱭᱟᱹᱨᱮ ᱢᱮᱱᱟᱭ ᱠᱟᱫᱮᱭᱟ, ᱟᱨ ᱚᱠᱚᱭᱴᱟᱜ ᱦᱟᱸᱜ ᱤᱭᱟᱹ ᱠᱟᱹᱴᱤᱡ ᱩᱛᱟᱹᱨ ᱠᱚ ᱩᱱᱠᱩ ᱫᱚ ᱦᱟᱸᱜ ᱠᱚ ᱵᱟᱹᱲᱤ ᱡᱟᱹᱥᱛᱤ ᱠᱚ ᱛᱟᱦᱮᱱᱚᱜ ᱠᱟᱱᱟ ᱟᱫᱚ ᱱᱚᱝᱠᱟ ᱦᱚᱸ ᱧᱮᱞᱚᱜᱚᱜ ᱠᱟᱱᱟ ᱟᱹᱰᱤ ᱡᱟᱹᱥᱛᱤ, ᱵᱚᱞᱮ ᱢᱮᱱ ᱠᱮᱟᱢ ᱚᱠᱚᱭ ᱞᱟᱹᱴᱩ ᱩᱛᱟᱹᱨ ᱠᱟᱱᱟ ᱡᱟᱹᱥᱛᱤ ᱨᱮᱥᱯᱚᱱᱥᱤᱵᱤᱞᱤᱴᱤ ᱵᱚᱞᱮ ᱡᱟᱦᱟᱱᱟᱜ ᱜᱮ ᱥᱮ ᱵᱚᱞᱮ ᱡᱚᱛᱚᱣᱟᱜ ᱜᱮ ᱢᱟᱭᱤᱱᱰ ᱦᱚᱸ ᱟᱹᱰᱤ ᱢᱚᱸᱡᱽ ᱛᱟᱦᱮᱱ ᱛᱟᱭᱟ ᱥᱮ ᱡᱚᱛᱚᱣᱟᱜ ᱜᱮ ᱟᱹᱰᱤ ᱱᱟᱯᱟᱭ, ᱟᱫᱚ ᱚᱱᱟ ᱠᱚ ᱵᱟᱨᱮᱛᱮ ᱦᱟᱸᱜ ᱟᱢ ᱪᱮᱫ ᱮᱢ ᱢᱮᱱ ᱚᱪᱚᱭᱮᱫᱟ ᱵᱚᱞᱮ ᱪᱮᱫ ᱥᱟᱹᱨᱤ ᱠᱟᱱᱟ ᱱᱚᱣᱟ ᱥᱮ ᱵᱟᱝ ᱠᱟᱱᱟ ᱾
ᱮᱠᱟᱞ ᱥᱟᱹᱨᱤᱜᱮ ᱤᱧᱟᱹᱜ ᱤᱧᱟᱹᱜ ᱢᱮᱱ ᱛᱮᱫᱚ ᱢᱟᱨᱟᱝ ᱢᱟᱨᱟᱝ ᱦᱚᱲ ᱫᱚ ᱦᱚᱭᱛᱚ ᱢᱻ ᱡᱟᱹᱥᱛᱤ ᱠᱚ ᱵᱩᱡᱷᱟᱹᱣᱟ ᱤᱧᱟᱹᱜ ᱢᱮᱱ ᱞᱮᱠᱟ ᱛᱮᱫᱚ ᱟᱨ ᱠᱤᱪᱷᱩ ᱠᱤᱪᱷᱩ ᱜᱟᱱ ᱢᱟᱨᱟᱝ ᱦᱚᱲ ᱢᱮᱱᱟᱜ ᱠᱚᱣᱟ ᱡᱟᱦᱟᱸ ᱫᱚ ᱡᱟᱦᱟᱸ ᱫᱚ ᱟᱠᱚᱨᱮᱱ ᱢᱟᱱᱮ ᱟᱠᱚᱨᱮᱱ ᱵᱚᱭᱦᱟ ᱥᱮ ᱦᱚᱯᱚᱱᱤᱡ ᱞᱟᱹᱜᱤᱫ ᱛᱮ ᱟᱡ ᱮ ᱞᱟᱹᱭᱭᱟ ᱡᱫᱤ ᱚᱱᱠᱟ ᱞᱮᱠᱟ ᱵᱟᱝ ᱠᱩᱨᱟᱹᱜ ᱠᱟᱱᱟ ᱫᱤᱭᱮ ᱡᱟᱭᱜᱟ ᱨᱮᱫᱚᱧ ᱧᱮᱞ ᱟᱠᱟᱫ ᱠᱚᱣᱟ ᱥᱮ ᱟᱞᱮ ᱟᱛᱳ ᱨᱮᱜᱮ ᱢᱮᱱᱟᱜ ᱠᱚᱣᱟ ᱡᱮ ᱦᱮᱸ ᱛᱟᱦᱞᱮ ᱩᱱᱤ ᱯᱟᱲᱦᱟᱣ ᱦᱚᱪᱚᱱᱤᱜ ᱮᱭ ᱤᱧ ᱫᱚ ᱵᱟᱹᱧ ᱯᱟᱲᱦᱟᱜᱼᱟ ᱢᱮᱱᱠᱷᱟᱱᱼᱼ ᱢᱮᱱᱠᱷᱟᱱ ᱟᱡ ᱩᱱᱤ ᱠᱷᱟᱹᱛᱤᱨ ᱯᱟᱲᱦᱟᱜᱼ ᱮ ᱵᱟᱹᱜᱤᱭᱮᱫᱟᱭ ᱢᱮᱱᱠᱷᱟᱱ ᱦᱚᱯᱚᱱᱤᱡ ᱫᱚ ᱩᱱᱤ ᱫᱚᱭ ᱞᱟᱹᱭᱟ ᱦᱮᱸ ᱩᱱᱤ ᱫᱚ ᱵᱟᱯᱮ ᱯᱟᱲᱦᱟᱣᱼᱼ ᱠᱟᱱᱟ ᱤᱧ ᱫᱚ ᱵᱟᱹᱧ ᱯᱟᱲᱦᱟᱜᱼᱟ ᱥᱮ ᱪᱮᱫ ᱚᱱᱠᱟ ᱞᱮᱠᱟ ᱧᱮᱞ ᱧᱟᱢᱚᱜᱼᱟ᱾
ᱦᱮᱸ ᱚᱱᱠᱟ ᱠᱟᱱ ᱜᱮᱭᱟ ᱱᱚᱣᱟ ᱜᱷᱟᱨᱚᱡᱽ ᱪᱮᱛᱟᱱ ᱨᱮ ᱧᱮᱞᱚᱜᱚᱜ ᱠᱟᱱᱟ᱾ ᱟᱨ ᱤᱧ ᱫᱚ ᱚᱠᱟᱧ ᱞᱟᱹᱭ ᱠᱮᱜᱼᱟᱜ ᱱᱚᱣᱟ ᱡᱮ ᱡᱟᱦᱟᱸᱭ ᱴᱟᱜ ᱜᱮ ᱞᱟᱹᱴᱩᱭᱤᱡ ᱠᱚᱲᱟ ᱢᱮᱱᱟᱭᱟ ᱥᱮ ᱞᱟᱹᱴᱩᱭᱤᱡ ᱠᱩᱲᱤ ᱢᱮᱱᱟᱭᱟᱼᱼ ᱩᱱᱤ ᱫᱚ ᱟᱹᱰᱤ ᱡᱟᱹᱥᱛᱤ ᱵᱚᱞᱮ ᱢᱮᱱ ᱠᱮᱭᱟᱼᱼ ᱢᱮᱪᱚᱨᱤᱴᱤ ᱵᱚᱞᱮ ᱫᱤᱢᱟᱠ ᱦᱚᱸ ᱢᱮᱪᱳᱨ ᱜᱮ ᱛᱟᱦᱮᱱ ᱛᱟᱭᱟ ᱟᱹᱰᱤ ᱡᱟᱹᱥᱛᱤ ᱜᱮ ᱥᱮ ᱢᱮᱱᱼᱼ ᱠᱮᱵᱚᱞᱮ ᱮᱦᱚᱵᱮ ᱜᱤᱫᱽᱨᱟᱹ ᱠᱟᱱᱟᱭ ᱥᱮ ᱪᱮᱫ ᱤᱭᱟᱹᱛᱮ ᱛᱮᱫᱼᱼ ᱠᱟᱨᱚᱱ ᱩᱱᱤ ᱫᱚ ᱟᱹᱰᱤ ᱡᱟᱹᱛᱤ ᱢᱮᱪᱩᱨᱤᱴᱤᱧ ᱧᱮᱞ ᱟᱠᱟᱫ ᱠᱚᱣᱟ ᱱᱤᱛ ᱦᱚᱸ ᱤᱧ ᱦᱚᱸ ᱱᱤᱛᱚᱜ ᱢᱤᱱᱟᱹᱧ ᱠᱟᱹᱫᱤᱧ ᱜᱮᱭᱟ ᱥᱮ ᱤᱧ ᱨᱮᱱ ᱜᱟᱛᱮ ᱠᱚᱼᱼ ᱦᱚᱸ ᱢᱮᱱᱟᱜ ᱠᱚᱜᱮᱭᱟ ᱩᱱᱠᱩ ᱡᱮ ᱢᱤᱫᱴᱮᱱᱼᱼ ᱠᱚᱲᱟ ᱡᱚᱠᱷᱚᱱ ᱞᱟᱴᱩᱭᱤᱡ ᱛᱟᱦᱮᱱᱟ ᱩᱱᱤ ᱫᱚ ᱟᱹᱰᱤ ᱡᱟᱹᱥᱛᱤ ᱨᱮᱥᱯᱚᱱᱥ ᱦᱩᱭᱩᱜᱼᱟ ᱠᱟᱹᱴᱤᱡ ᱫᱚ ᱵᱚᱞᱮ ᱪᱮᱫ ᱪᱚᱝ ᱜᱚᱨᱚᱢ ᱛᱟᱦᱮᱱᱼᱼ ᱪᱟᱜ ᱵᱚᱞᱮ ᱤᱧ ᱫᱚ ᱦᱟᱱᱟ ᱥᱮ ᱱᱚᱣᱟ ᱥᱮ ᱦᱟᱹᱲᱥᱟᱹ ᱵᱟᱞᱟᱼᱼ ᱥᱮ ᱢᱮᱱ ᱠᱮᱜᱼᱟ ᱵᱟᱭ ᱵᱩᱡᱷᱟᱹᱣᱟ ᱡᱟᱦᱟᱱᱟᱜ ᱜᱮ ᱵᱟᱭ ᱟᱸᱡᱚᱢᱟ ᱪᱤᱠᱟᱹᱭᱟᱭ ᱦᱟᱱᱟ ᱱᱟᱣᱟ ᱪᱤᱠᱟᱹᱭᱟ ᱫᱟᱲᱟᱱᱟᱼᱼ ᱪᱤᱠᱟᱭᱟᱯᱟᱨ ᱞᱟᱹᱴᱩ ᱠᱚᱫᱚ ᱩᱱᱟᱹᱜ ᱵᱟᱝ ᱡᱚᱛᱚ ᱨᱮᱥᱯᱚᱱᱥᱤᱵᱤᱞᱤᱴᱤ ᱛᱟᱦᱮᱱ ᱛᱟᱠᱚᱣᱟ ᱦᱟᱱᱟᱼ ᱪᱮᱠᱟᱹᱭ ᱦᱩᱭᱩᱜᱼᱟ ᱱᱚᱣᱟ ᱪᱮᱠᱟ ᱦᱩᱭᱩᱜᱼᱟ ᱦᱟᱱᱟ ᱫᱚ ᱵᱟᱝ ᱪᱮᱠᱟ ᱦᱩᱭᱩᱜᱼᱟ ᱵᱚᱞᱮ ᱡᱚᱛᱚᱣᱟᱜ ᱠᱚ ᱪᱮᱟᱭᱟ ᱯᱟᱨ ᱞᱤᱢᱤᱴ ᱨᱮ᱾ ᱚᱱᱟ ᱧᱮᱞ ᱠᱮᱫᱟ ᱟᱹᱰᱤ ᱡᱟᱹᱥᱛᱤ ᱟᱞᱮᱥᱮᱫ ᱟᱫᱚ ᱟᱯᱮᱥᱮᱫ ᱚᱱᱠᱟ ᱢᱮᱱᱟᱜ ᱠᱮᱫᱟ ᱡᱮ ᱞᱟᱹᱴᱩᱭᱤᱡ ᱠᱚᱲᱟ ᱥᱮ ᱞᱟᱴᱩᱭᱤᱡ ᱠᱩᱲᱤ ᱚᱱᱠᱟ ᱠᱚ ᱪᱤᱠᱟ ᱟᱠᱚᱣᱟ᱾
ᱦᱳᱭ ᱮᱠᱟᱞ ᱢᱮᱱᱟᱜ ᱜᱮᱭᱟ ᱮᱠᱟᱞ ᱢᱮᱱᱟᱜᱼᱟ ᱟᱞᱮ ᱥᱮᱫ ᱢᱟ ᱚᱱᱠᱟ ᱞᱮᱠᱟᱜ ᱜᱮ᱾ ᱩᱱᱠᱩ ᱫᱚ ᱡᱟᱦᱟᱸᱭ ᱠᱚ ᱞᱟᱹᱴᱩ ᱜᱮᱩᱭᱟ ᱩᱱᱠᱩ ᱫᱚ ᱥᱟᱱᱟᱢ ᱫᱤᱠ ᱞᱮᱠᱟᱛᱮ ᱢᱟᱱᱮ ᱯᱟᱨᱯᱷᱮᱠᱴ ᱢᱚᱱᱮ ᱠᱚᱣᱟᱢ ᱡᱮᱼᱼ ᱦᱚᱸ ᱱᱩᱭ ᱫᱚ ᱥᱟᱹᱟᱦᱤ ᱜᱮᱭᱟᱭ ᱢᱮᱱᱛᱮ᱾ ᱟᱨ ᱡᱟᱦᱟᱸ ᱦᱩᱰᱤᱧ ᱠᱚ ᱩᱱᱠᱩ ᱢᱟ ᱠᱟᱛᱷᱟ ᱠᱚ ᱢᱟᱱᱮ ᱩᱱᱟᱹᱜ ᱵᱟᱝᱠᱚ ᱵᱩᱡ ᱜᱮᱭᱟ ᱡᱟᱦᱟᱸᱼᱼ ᱡᱟᱦᱟᱸᱭ ᱢᱮᱱᱟ ᱵᱟᱝ ᱵᱟᱝ ᱠᱚᱨᱟᱣ ᱦᱚᱸ ᱡᱩᱫᱤ ᱢᱮᱱᱟ ᱠᱚᱨᱟᱣ ᱟᱹᱧ ᱚᱱᱟ ᱢᱟᱱᱮᱼᱼ ᱟᱹᱰᱤ ᱡᱟᱹᱛ ᱠᱟᱛᱮ ᱮ ᱛᱟᱦᱮᱱᱟ ᱤᱧ ᱫᱚ ᱠᱚᱨᱟᱣ ᱜᱤᱭᱟᱹᱧ ᱱᱚᱣᱟ ᱫᱚ᱾
ᱥᱮ ᱪᱮᱫ ᱞᱮᱠᱟ ᱩᱱᱤ ᱟᱭᱟᱜ ᱢᱟᱱᱮ ᱟᱭᱟᱜ ᱠᱟᱛᱷᱟ ᱜᱮ ᱪᱟᱹᱞᱩᱜ ᱛᱟᱭᱟ᱾ ᱟᱡ ᱵᱟᱭ ᱟᱸᱡᱚᱢ ᱜᱮᱭᱟ ᱠᱟᱛᱷᱟ᱾
ᱟᱨ ᱜᱚᱜᱚ ᱵᱟᱵᱟ ᱦᱚᱸ ᱱᱚᱣᱟᱧ ᱜᱚᱜᱚ ᱵᱟᱵᱟ ᱦᱚᱸ ᱱᱚᱣᱟ ᱦᱚᱧ ᱧᱮᱞ ᱟᱠᱟᱫ ᱠᱚᱣᱟ ᱟᱹᱰᱤ ᱡᱟᱹᱥᱛᱤ ᱟᱞᱮ ᱥᱮ ᱵᱚᱞᱮᱼᱼ ᱠᱟᱹᱴᱤᱡ ᱠᱚᱲᱟ ᱥᱮ ᱠᱟᱹᱴᱤᱡ ᱠᱩᱲᱤ ᱚᱠᱟᱴᱟᱜ ᱢᱮᱱᱟᱭᱟᱼᱼ ᱩᱱᱤ ᱫᱚ ᱡᱟᱦᱟᱱᱟᱜ ᱜᱮ ᱢᱮᱱ ᱠᱮᱫᱟ ᱚᱱᱟ ᱜᱮᱠᱚ ᱪᱤᱠᱟᱹᱣ ᱠᱟᱛᱟ ᱠᱚ ᱠᱟᱱᱟ᱾ ᱡᱩᱫᱤ ᱩᱱᱤᱭ ᱢᱮᱱ ᱠᱮᱫᱟ ᱵᱟᱝ ᱤᱧ ᱫᱚ ᱪᱟᱞᱤᱥ ᱦᱟᱡᱟᱨ ᱨᱮᱭᱟᱜ ᱢᱳᱵᱟᱭᱤᱞ ᱦᱟᱛᱟᱣ ᱟᱹᱧ ᱢᱮ ᱤᱭᱟᱹ ᱱᱚᱣᱟ ᱨᱮ ᱯᱷᱨᱤ ᱯᱷᱟᱭᱟᱨ ᱵᱟᱝ ᱪᱟᱞᱟᱜ ᱠᱟᱱᱟ᱾ ᱠᱟᱱ ᱛᱤᱧᱟᱹ ᱥᱮ ᱪᱮᱫ ᱦᱟᱱᱟ ᱥᱮ ᱱᱚᱣᱟᱼᱼ ᱛᱚ ᱩᱱᱤ ᱚᱱᱟᱭ ᱦᱟᱛᱟᱣ ᱟᱭᱟ ᱪᱮᱠᱟᱭᱮᱭᱟ ᱡᱟᱦᱟᱸ ᱞᱮᱠᱟ ᱠᱟᱛᱮᱫ ᱜᱮ ᱠᱩᱞᱟᱹᱣᱟᱭ ᱪᱤᱠᱟᱹᱭᱟᱭ ᱵᱟᱭ ᱠᱩᱞᱟᱹ ᱪᱤᱠᱟᱹᱭᱟ᱾ ᱩᱱᱤ ᱫᱚᱭ ᱦᱟᱛᱟᱣᱟ᱾ ᱛᱚ ᱵᱚᱞᱮ ᱚᱱᱟ ᱡᱟᱹᱥᱛᱤ ᱠᱟᱹᱴᱤᱡ ᱜᱟᱹ ᱵᱚᱞᱮ ᱛᱤᱱᱟᱹᱜ ᱦᱮᱱᱟᱜ ᱛᱟᱣᱟ ᱵᱚᱞᱮ ᱡᱟᱦᱟᱱᱟᱜ ᱜᱮ ᱵᱚᱞᱮ᱾ ᱡᱟᱹᱨᱩᱲ ᱡᱤᱱᱤᱥ ᱡᱩᱫᱤ ᱩᱱᱤᱭ ᱢᱮᱱ ᱠᱮᱫᱟ ᱱᱚᱣᱟ ᱛᱚ ᱚᱱᱟ ᱠᱚ ᱦᱟᱛᱟᱣ ᱠᱚᱣᱟ ᱱᱚᱣᱟ ᱟᱹᱰᱤ ᱡᱟᱹᱥᱛᱤᱼᱼ ᱧᱮᱞᱚᱜ ᱠᱟᱱᱟ ᱡᱩᱫᱤ ᱢᱮᱱ ᱠᱮᱫᱟ ᱜᱟᱹᱰᱤ ᱦᱟᱛᱟᱣ ᱟᱹᱧ ᱢᱮ ᱤᱧ ᱫᱚ ᱟᱫᱚ ᱚᱸᱰᱮ ᱡᱟᱭᱜᱟ ᱠᱚ ᱟᱹᱷᱨᱤᱧ ᱮᱫᱟ ᱵᱟᱲᱟᱭ ᱠᱟᱭᱟᱢ ᱟᱨ ᱚᱱᱟᱛᱤᱨᱼᱼ ᱱᱚᱜᱼᱚᱭ ᱜᱟᱹᱰᱤ ᱠᱚ ᱦᱟᱛᱟᱣ ᱟᱠᱚ ᱠᱟᱱᱟ ᱥᱮ ᱦᱟᱱᱟ ᱥᱮ ᱱᱟᱣᱟ ᱡᱚᱛᱚᱣᱟᱜ ᱩᱱᱠᱩᱣᱟᱜᱼᱼ ᱛᱤᱱᱟᱹᱜ ᱵᱚᱞᱮ ᱥᱟᱢ ᱵᱚᱞᱮ ᱚᱱᱟ ᱟᱱᱱᱮᱥᱮᱥᱟᱨᱤ ᱛᱷᱤᱝᱥ ᱚᱠᱟ ᱫᱚᱠᱚ ᱢᱮᱛᱟᱜ ᱠᱟᱱᱟᱼᱼ ᱚᱱᱟ ᱠᱚᱠᱚ ᱠᱩᱞᱟᱹᱣ ᱟᱠᱚ ᱠᱟᱱᱟ ᱵᱚᱞᱮ ᱵᱮ ᱡᱩᱲᱟ ᱥᱟᱢᱟᱱ ᱦᱚᱸ ᱩᱱᱤᱼᱼ ᱠᱤᱨᱤᱧᱮᱭᱟ ᱛᱷᱚᱲᱟᱭ ᱢᱮᱱ ᱞᱮᱠᱷᱟᱡ ᱜᱮ᱾ ᱟᱫᱚ ᱱᱚᱣᱟ ᱧᱮᱞᱚᱜᱚᱜ ᱠᱟᱱᱟ ᱟᱫᱚ ᱪᱮᱫᱠᱟ ᱟᱯᱮ ᱥᱮᱫ ᱚᱱᱠᱟ ᱧᱮᱞᱚᱜᱚᱜ ᱠᱟᱱᱟ ᱡᱮᱼᱼ ᱚᱠᱟ ᱵᱮᱡᱽ ᱨᱮᱭᱟᱜᱟᱜ ᱥᱟᱢᱟᱱ ᱡᱩᱫᱤ ᱩᱱᱤ ᱠᱟᱹᱴᱤᱡ ᱠᱩᱲᱟᱭ ᱢᱮᱱ ᱠᱮᱫᱟ ᱚᱱᱟ ᱠᱚ ᱦᱟᱛᱟᱣ ᱟᱠᱚ ᱠᱟᱱᱟ᱾
ᱦᱩᱸ ᱦᱩᱸ ᱮᱠᱟᱞ ᱜᱮ ᱩᱱᱤ ᱡᱟᱦᱟᱸᱭ ᱞᱟᱹᱭᱟ ᱦᱚᱭᱛᱚᱼᱼ ᱟᱭᱳ ᱵᱟᱵᱟ ᱦᱚᱸ ᱩᱱᱤ ᱪᱮᱛᱟᱱ ᱨᱮᱫᱚ ᱵᱟᱹᱧ ᱵᱟᱲᱟᱭᱟ ᱪᱮᱫ ᱨᱮᱱᱟᱜ ᱩᱱᱟᱹᱜ ᱜᱚᱨᱚᱡᱽ ᱛᱟᱦᱮᱱ ᱛᱟᱠᱚᱣᱟ ᱢᱮᱱᱠᱷᱟᱱ ᱩᱱᱤ ᱡᱟᱦᱟᱸ ᱜᱮᱭ ᱞᱟᱹᱭᱟᱭᱼᱼ ᱚᱱᱟ ᱠᱟᱛᱷᱟ ᱫᱚ ᱡᱟᱦᱟᱸ ᱞᱮᱠᱟ ᱛᱮᱜᱮ ᱢᱟᱱᱮ ᱩᱱᱤᱭᱟᱜ ᱟᱥᱟ ᱡᱟ ᱢᱮᱱᱟᱜ ᱛᱟᱭ ᱜᱮ ᱤᱧ ᱢᱟᱧ ᱪᱮᱤᱠᱟᱹᱭ ᱜᱮᱭᱟ᱾ ᱰᱤᱭᱮᱥᱮᱞᱟᱨ ᱤᱧ ᱦᱟᱛᱟᱣᱟ ᱥᱮ ᱵᱟᱭᱤᱠ ᱤᱧ ᱦᱟᱛᱟᱣᱟ ᱚᱱᱟ ᱫᱚ ᱡᱟᱦᱟᱸ ᱞᱮᱠᱟ ᱠᱟᱛᱮᱜ ᱜᱮ ᱡᱟᱦᱟᱸ ᱨᱮᱜᱮ ᱴᱟᱠᱟ ᱯᱩᱭᱥᱟᱹᱼᱼ ᱢᱮᱱᱮᱡ ᱠᱟᱛᱮᱫ ᱵᱚᱱᱫᱠ ᱠᱟᱛᱮᱜ ᱦᱟᱥᱟ ᱢᱟᱥᱟ ᱥᱮᱼᱼ ᱟᱠᱷᱨᱤᱧ ᱠᱟᱛᱮᱫ ᱚᱱᱟ ᱡᱤᱱᱤᱥ ᱫᱚᱠᱚ ᱦᱟᱛᱟᱣᱟᱭ ᱠᱟᱱ ᱜᱮᱭᱟ᱾
ᱦᱩᱸᱻ ᱚᱱᱠᱟ ᱠᱟᱱ ᱜᱮᱭᱟ ᱡᱟᱭᱜᱟ ᱡᱟᱭᱜᱟ ᱛᱮ᱾ ᱟᱨ ᱱᱚᱣᱟ ᱫᱚ ᱜᱳᱴᱟ ᱨᱮᱭᱟᱜ ᱠᱟᱱ ᱜᱮᱭᱟ ᱵᱟᱹᱧ ᱢᱮᱱᱫᱟ ᱟᱞᱮ ᱥᱮᱫ ᱥᱮ ᱟᱯᱮ ᱥᱮᱫ ᱥᱮ ᱥᱟᱱᱛᱟᱲ ᱯᱟᱨᱜᱟᱱᱟ ᱪᱷᱮᱛᱨᱚ ᱨᱮᱜᱮ ᱱᱚᱣᱟ ᱫᱚ ᱧᱮᱞᱚᱜᱚᱜ ᱠᱟᱱᱟ ᱥᱮ ᱟᱥᱟᱢᱼᱼ ᱥᱮ ᱢᱮᱱ ᱠᱮᱭᱟ ᱵᱟᱝᱜᱟᱞ ᱥᱮ ᱵᱤᱦᱟᱨ ᱚᱱᱠᱟ ᱫᱚ ᱵᱟᱝ ᱠᱟᱱᱟ ᱱᱚᱣᱟ ᱫᱚ ᱜᱚᱴᱟ ᱨᱮᱭᱟᱜ ᱠᱟᱱ ᱜᱮᱭᱟ, ᱯᱟᱥᱮᱡ ᱡᱟᱦᱟᱱᱟᱜ ᱤᱧᱟᱜ ᱵᱩᱡᱽ ᱦᱩᱭᱩᱜ ᱠᱟᱱᱟ ᱪᱮᱫᱟᱜ ᱮᱱᱛᱮ ᱟᱞᱮ ᱥ ᱧᱮᱞ ᱮᱫᱟ ᱚᱱᱠᱟ ᱧᱮᱞᱚᱜ ᱠᱟᱱᱟ᱾ ᱡᱮ ᱡᱟᱭᱜᱟ ᱠᱚᱠᱚ ᱟᱹᱠᱷᱨᱤᱧ ᱮᱫᱟ ᱟᱨᱠᱚ ᱟᱠᱚᱨᱮᱱ ᱵᱮᱴᱟ ᱛᱠᱚ ᱚᱠᱟ ᱟᱱᱮᱥᱮᱥᱟᱨᱤ ᱛᱷᱤᱝᱥ ᱚᱠᱟ ᱫᱚᱠᱚ ᱢᱮᱛᱟᱜ ᱠᱟᱱᱟ ᱰᱤ ᱮ ᱥᱮᱞ ᱟᱨ ᱠᱮᱢᱮᱨᱟ ᱥᱮ ᱚᱱᱟ ᱵᱟᱭᱤᱠ ᱠᱚ ᱚᱱᱟ ᱠᱚᱫᱚ ᱩᱱᱟᱹᱜ ᱡᱟᱹᱨᱩᱲ ᱵᱟᱝ ᱠᱟᱱᱟ, ᱟᱢᱫᱚ ᱱᱤᱛᱚᱜ ᱫᱚ ᱜᱤᱫᱽᱨᱟᱹ ᱜᱮᱭᱟᱢ ᱯᱟᱲᱦᱟᱜ ᱢᱮ ᱡᱟᱦᱟᱱᱟᱜ ᱚᱱᱟ ᱟᱹᱠᱤᱞ ᱟᱨᱡᱟᱣ ᱢᱮ ᱡᱟᱛᱮ ᱟᱢ ᱛᱟᱭᱱᱚᱢ ᱫᱟᱨᱟᱢ ᱢᱚᱡᱽ ᱦᱚᱲᱮᱢ ᱵᱮᱱᱟᱜ ᱥᱮ ᱡᱟᱦᱟᱱᱟᱜ ᱮᱢ ᱪᱮᱠᱟ ᱫᱟᱲᱮᱭᱟᱜ ᱥᱮ ᱥᱚᱢᱟᱡᱽ ᱞᱟᱹᱜᱤᱫ ᱡᱟᱦᱟᱱᱟᱜ ᱮᱢ ᱪᱤᱠᱟᱭ ᱛᱚ ᱚᱱᱟ ᱟᱹᱰᱤ ᱱᱟᱯᱟᱭ ᱦᱩᱭᱩᱜ-ᱟ᱾ ᱛᱚ ᱚᱱᱟ ᱠᱚᱫᱚ ᱵᱟᱝ ᱦᱟᱱᱮ ᱢᱚᱥᱛᱤᱭᱟᱠᱚ ᱟᱹᱰᱤ ᱡᱟᱹᱥᱛᱤ ᱛᱚ ᱚᱱᱟ ᱠᱚ ᱧᱮᱞᱚᱜᱚᱜ ᱠᱟᱱᱟ ᱟᱫᱚ ᱟᱢ ᱱᱚᱣᱟ ᱠᱚ ᱵᱟᱨᱮᱛᱮ ᱪᱮᱫ ᱦᱟᱸ ᱮᱢ ᱢᱮᱱᱪᱚᱭᱮᱫ ᱠᱟᱱ ᱛᱟᱞᱟᱝ ᱢᱤᱫ ᱵᱟᱨ ᱠᱟᱛᱷᱟ ᱦᱟᱸᱜ ᱟᱨᱦᱚᱸ ᱡᱚᱲᱟᱣᱛᱤᱧ ᱢᱮ ᱡᱮᱢᱚᱱ ᱟᱨᱦᱚᱸ ᱢᱚᱡᱽ ᱧᱚᱜ ᱵᱩᱡᱷᱟᱹᱜ
ᱟᱪᱪᱷᱟ, ᱟ ᱤᱧᱟᱹᱜ ᱢᱮᱱ ᱛᱮᱦᱚᱸ ᱚᱱᱠᱟ ᱞᱮᱠᱟ ᱜᱮ ᱢᱟᱱᱮ ᱟᱵᱚ ᱫᱚ ᱱᱮᱛᱟᱨ ᱫᱚ ᱢᱟᱱᱮ ᱵᱷᱟᱜᱮ ᱡᱤᱱᱤᱥ ᱫᱚ ᱵᱟᱝ ᱠᱚ ᱠᱚᱨᱟᱣ ᱮᱫᱟ ᱢᱟᱱᱮ ᱴᱟᱠᱟ ᱯᱩᱭᱥᱟᱹ ᱠᱚ ᱠᱷᱚᱨᱚᱡᱽ ᱫᱚ ᱴᱷᱤᱠ ᱜᱮᱭᱟ ᱢᱮᱱᱠᱷᱟᱱ ᱡᱮ ᱤᱭᱟᱹ ᱚᱱᱠᱟ ᱞᱮᱠᱟ ᱡᱩᱫᱤ ᱤᱧ ᱥᱤᱠᱟᱹᱨ ᱠᱤᱫᱤᱧ ᱟᱡᱢᱟ ᱵᱟᱭᱤᱠ ᱦᱟ ᱦᱟᱛᱟᱣ ᱨᱮᱱᱟᱜ ᱜᱮ ᱥᱚᱠ ᱛᱟᱦᱮᱸ ᱠᱟᱱ ᱫᱚ ᱚᱱᱟ ᱴᱟᱠᱟ ᱯᱚᱭᱥᱟ ᱛᱮ ᱡᱩᱫᱤ ᱟᱵᱚ ᱢᱤᱫᱴᱮᱱ ᱫᱚᱠᱟᱱ ᱠᱤᱝᱵᱟ ᱡᱟᱦᱟᱱᱟᱜ ᱢᱟᱱᱮ ᱵᱮᱵᱥᱟ ᱞᱮᱠᱟᱱᱟᱜ ᱪᱟᱹᱞᱩ ᱞᱮᱠᱷᱟᱱ ᱡᱩᱫᱤ ᱚᱱᱟ ᱟᱭᱰᱤᱭᱟᱭ ᱠᱷᱡᱽ ᱠᱮ ᱤᱧ ᱫᱚ ᱛᱟᱦᱚᱞᱮ ᱱᱤᱛᱚᱜ ᱵᱮᱠᱟᱨ ᱢᱤᱱᱟᱹᱧᱟ ᱥᱮ ᱱᱚᱝᱠᱟ ᱢᱤᱱᱟᱹᱧᱟ ᱛᱟᱦᱮ ᱢᱤᱫᱴᱮᱱ ᱫᱚᱠᱟᱱ ᱜᱮᱵᱚᱱ ᱠᱷᱩᱞᱟᱹᱣᱟᱭ ᱞᱮᱠᱷᱟᱱ ᱡᱟᱜᱮ ᱯᱚᱭᱥᱟ ᱟᱨᱡᱟᱜᱼᱟ ᱚᱱᱠᱟ ᱢᱟ ᱵᱟᱝ ᱡᱟᱦᱟᱸ ᱥᱮᱫ ᱯᱚᱭᱥᱟ ᱠᱷᱚᱨᱚᱪᱚᱜᱼᱟ ᱚᱱᱛᱮ ᱜᱮ ᱟᱵᱚ ᱫᱚᱵᱚᱱ ᱞᱟᱦᱟᱜ ᱠᱟᱱᱟ ᱟᱫᱚ ᱚᱱᱮ ᱡᱮ ᱦᱟᱛᱟᱣ ᱠᱮᱫᱟᱢ ᱨᱤᱱ ᱫᱷᱟᱨ ᱠᱟᱛᱮᱜ ᱟᱫᱚ ᱡᱟᱦᱟᱸ ᱨᱮ ᱡᱟᱦᱟᱱᱟᱜ ᱮᱢ ᱠᱟᱹᱢᱤᱭᱟ ᱟᱫᱚ ᱚᱱᱟ ᱨᱤᱱ ᱫᱟᱷᱟᱨ ᱜᱮ ᱦᱟᱞᱟ ᱦᱟᱞᱟ ᱛᱮᱜᱮ ᱢᱟᱱᱮ ᱫᱤᱱ ᱫᱚ ᱢᱟᱱᱮ ᱪᱟᱵᱟ ᱩᱛᱟᱹᱨᱚᱜ ᱠᱟᱱᱟ ᱡᱮ ᱡᱟᱦᱱᱟᱜ ᱵᱷᱟᱜᱮ ᱧᱚᱜ ᱫᱤᱠ ᱫᱤᱭᱮ ᱫᱚ ᱵᱟᱝ ᱠᱚ ᱠᱚᱨᱟᱣ ᱮᱫᱟ ᱡᱟᱦᱱᱟᱜ ᱜᱮ ᱟᱨᱠᱤ ᱵᱮᱵᱥᱟ ᱥᱮ ᱟᱨᱚ ᱚᱱᱠᱟ ᱞᱮᱠᱟ ᱵᱤᱡᱽᱱᱮᱥ ᱮᱴᱟᱜ ᱠᱚ ᱢᱮᱱᱟᱜᱼᱟ, ᱚᱱᱠᱟ ᱢᱟ ᱮᱠᱟᱞᱜᱮ ᱵᱟᱝ ᱦᱩᱭᱩᱜ ᱠᱟᱱᱟ᱾
ᱦᱩᱸ ᱦᱮᱸ ᱚᱱᱠᱟ ᱜᱮ ᱟᱨ ᱟᱞᱮᱥᱩᱨ ᱨᱮ ᱦᱚᱸ ᱚᱱᱠᱟ ᱠᱟᱱ ᱜᱮᱭᱟ ᱟᱨ ᱢᱤᱫᱴᱮᱡ ᱡᱚᱠᱷᱚᱱᱤᱧ ᱞᱟᱹᱭᱟ ᱮᱠᱡᱟᱢᱯᱮᱞ ᱞᱮᱠᱟᱛᱤᱧ ᱞᱟᱹᱭ ᱠᱮᱭᱟ ᱾ ᱡᱮ ᱢᱤᱫᱴᱮᱱ ᱠᱩᱲᱤ ᱫᱚ ᱦᱟᱸᱜ ᱟᱞᱮ ᱥᱮᱫ ᱨᱮ ᱫᱚ ᱵᱟᱡᱟᱨ ᱨᱮ ᱛᱟᱦᱮᱱᱚᱜ ᱠᱟᱱᱟ ᱢᱮᱱᱠᱷᱟᱱ ᱯᱟᱲᱦᱟᱜ ᱠᱟᱱᱟᱭ᱾ ᱟᱫᱚ ᱟᱹᱞᱤᱧ ᱫᱚ ᱦᱟᱸᱜ ᱢᱮᱱ ᱠᱮᱭᱟᱼᱼ ᱯᱷᱨᱮᱱᱰ ᱞᱮᱠᱟᱛᱮ ᱢᱮᱱᱟᱜ ᱞᱤᱧᱟᱹ ᱥᱮ ᱢᱤᱫ ᱴᱮᱱ ᱫᱟᱫᱟ ᱞᱮᱠᱟᱱ ᱦᱚᱲᱤᱧ ᱯᱟᱲᱟᱜᱼᱟ, ᱟᱫᱚ ᱡᱚᱛᱚᱜ ᱜᱮᱧ ᱵᱟᱲᱟᱭ ᱜᱮᱭᱟ ᱛᱚᱝ ᱵᱚᱞᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱥᱮ ᱪᱮᱫ ᱮ ᱪᱤᱠᱟᱹ ᱮᱫᱟ ᱵᱟᱭ ᱪᱤᱠᱟᱹ ᱮᱫᱟ ᱛᱚ ᱧᱩᱛᱩᱢ ᱵᱚᱞᱮ ᱛᱟᱦᱮᱱ ᱵᱚᱞᱮ ᱟᱫᱚ ᱩᱱᱤ ᱛᱚ ᱛᱚ ᱛᱚ ᱧᱩᱛᱩᱢ ᱵᱚᱞᱮ ᱛᱟᱦᱮᱱ ᱟᱫᱚ ᱩᱱᱤ ᱫᱚ ᱚᱸᱰᱮ ᱪᱮᱫ ᱮ ᱪᱤᱠᱟ. ᱭᱮᱫᱟ ᱟᱹᱰᱤ ᱢᱩᱥᱠᱤᱞ ᱦᱟᱱᱛᱮ ᱱᱟᱛᱮ ᱪᱮᱫ ᱠᱚᱪᱚ ᱟᱨ ᱪᱮᱫ ᱢᱮ ᱟᱛᱮ ᱢᱮᱱ ᱦᱚᱸ ᱵᱟᱝ ᱴᱷᱤᱠᱚᱜᱼᱟ ᱵᱟᱝ ᱢᱮᱱ ᱦᱚᱸ ᱵᱟᱝ ᱴᱷᱤᱠᱚᱜᱼᱟ ᱟᱫᱚᱼᱼ ᱵᱚᱞᱮ ᱩᱱᱤ ᱫᱚ ᱵᱚᱞᱮ ᱟᱡ ᱪᱮᱫ ᱮ ᱢᱮᱱᱟ ᱚᱱᱟᱜᱮ ᱵᱚᱞᱮ ᱜᱟᱨᱡᱮᱱ ᱡᱚᱫᱤᱭ ᱢᱮᱛᱫ ᱠᱚᱣᱟ ᱤᱧ ᱫᱚᱼᱼ ᱱᱚᱣᱟ ᱠᱤᱨᱤᱧᱟᱹᱧ ᱯᱮ ᱛᱚ ᱠᱤᱨᱤᱧ ᱟᱹᱧ ᱯᱮ ᱵᱟᱹᱧ ᱵᱟᱲᱟᱭᱟ ᱢᱮᱱᱟᱜᱼᱟ ᱵᱟᱹᱱᱩᱜᱼᱟ ᱚᱱᱟᱫᱚ ᱵᱟᱹᱱᱩᱜᱼᱟ ᱪᱮᱫ ᱦᱚᱸ ᱤᱧ ᱫᱚ ᱵᱟᱹᱧ ᱵᱟᱲᱟᱭᱟ ᱪᱮᱫ ᱦᱚᱸ᱾ ᱱᱚᱣᱟ ᱡᱟᱹᱨᱩᱲ ᱠᱟᱹᱫᱤᱧᱟ ᱟᱨ ᱦᱟᱛᱟᱣ ᱟᱹᱧ ᱯᱮ ᱛᱚ ᱚᱱᱮ ᱚᱱᱠᱟ ᱢᱩᱥᱠᱤᱞ ᱟᱨ ᱡᱩᱫᱤ ᱵᱟᱢ ᱠᱤᱨᱤᱧᱟ ᱛᱚ ᱫᱟᱠᱟ ᱵᱟᱭ ᱡᱚᱢᱟ ᱛᱚ ᱪᱮᱫ ᱵᱟᱭ ᱪᱤᱠᱟ. ᱭᱟ᱾ ᱛᱟᱦᱟᱱᱟ ᱵᱟᱹᱧ ᱪᱤᱠᱟᱹᱭᱟ, ᱱᱚᱣᱟ ᱵᱟᱹᱧ ᱪᱤᱠᱟᱹᱭᱟ, ᱜᱤᱛᱤᱡ ᱠᱚᱜ ᱟᱹᱧ ᱫᱤᱱ ᱢᱟᱱ, ᱪᱮᱫ ᱜᱮ ᱵᱟᱝ ᱵᱚᱞᱮ ᱤᱧᱟᱹᱜ ᱠᱟᱛᱷᱟ ᱫᱚ ᱡᱚᱛ ᱡᱚᱛᱚ ᱜᱮ ᱟᱸᱡᱚᱢ ᱢᱮ ᱡᱚᱛᱚ ᱜᱮ ᱟᱹᱰᱤ ᱡᱟᱹᱥᱛᱤ ᱠᱚ ᱫᱩᱞᱟᱹᱲᱮᱭᱟ ᱢᱤᱫᱴᱮᱡ ᱜᱮᱭᱟ ᱠᱩᱲᱤ ᱦᱚᱸ ᱟᱨ ᱫᱩᱞᱟᱹᱲ ᱛᱚ ᱢᱮᱱ ᱠᱮᱭᱟ ᱵᱚᱞᱮᱼᱼ ᱚᱸᱰᱮ ᱜᱤᱛᱤᱡ ᱠᱚᱜᱼᱟ ᱥᱮᱛᱟᱜ ᱫᱷᱟᱹᱨᱤᱡ ᱛᱤᱠᱤᱱ ᱫᱷᱟᱹᱨᱤᱡ ᱢᱮᱱ ᱠᱮᱭᱟᱢ ᱟᱴ ᱵᱟᱡᱮ ᱫᱷᱟᱹᱨᱤᱡ ᱚᱸᱰᱮ ᱜᱮ ᱪᱟ ᱠᱚᱠᱚ ᱤᱫᱤᱮᱭᱟ ᱾ ᱚᱸᱰᱮ ᱜᱮ ᱢᱟ ᱵᱤᱴᱤ ᱵᱮᱨᱮᱫ ᱢᱮ ᱪᱤᱠᱟᱹᱜ ᱢᱮ ᱦᱟᱱᱠᱟᱜ ᱢᱮ ᱱᱚᱝᱠᱟᱜ ᱢᱮ ᱫᱟᱹᱛᱟᱹᱱᱤᱜ ᱢᱮ ᱾ ᱟᱨ ᱪᱟ ᱠᱚ ᱧᱩ ᱢᱮ ᱱᱚᱜᱼᱚᱭ ᱚᱸᱰᱮ ᱜᱮ ᱡᱚᱛᱚ ᱠᱚ ᱥᱩᱨᱟᱭᱟ ᱚᱱᱟ ᱟᱹᱰᱤ ᱡᱟᱹᱥᱛᱤ ᱵᱚᱞᱮ ᱢᱮᱱᱼᱼ ᱮ ᱢᱤᱫ ᱴᱮᱱ ᱡᱩᱫᱟᱹ ᱜᱮ ᱵᱩᱡᱷᱟᱹᱜᱼᱟ ᱚᱱᱟ ᱠᱚ ᱧᱮᱞ ᱠᱟᱛᱮ ᱟᱢ ᱪᱮᱫ ᱮᱢ ᱢᱮᱱᱪᱚᱭᱮᱫᱟ ᱱᱚᱣᱟ ᱠᱚ ᱵᱟᱨᱮᱛᱮ ᱞᱟᱹᱭ ᱢᱮ ᱛᱷᱚᱲᱟ ᱜᱟᱱ ᱾
ᱦᱮᱸ ᱤᱧᱟᱜ ᱢᱮᱱ ᱞᱮᱠᱟ ᱛᱮᱦᱚᱸ ᱚᱱᱠᱟ ᱜᱮ ᱾ ᱡᱩᱫᱤ ᱠᱟᱹᱴᱤᱡ ᱠᱷᱚᱱᱟᱜ ᱜᱤᱫᱽᱨᱟᱹ ᱡᱩᱫᱤ ᱡᱟᱦᱟᱱᱟᱜ ᱮ ᱥᱚᱜᱼ ᱟ ᱵᱟᱝ ᱮᱢ ᱦᱟᱛᱟᱣᱟ ᱾ ᱮᱰᱮᱠᱷᱟᱡ ᱤᱧᱟᱹᱜ ᱢᱮᱱ ᱞᱮᱠᱟ ᱛᱮᱫᱚ ᱦᱩᱭᱩᱜ ᱠᱟᱱᱟ ᱩᱱᱟᱹᱜ ᱵᱟᱝ ᱮ ᱥᱚᱠ ᱢᱟᱱᱮ ᱵᱟᱭ ᱞᱟᱹᱭᱟ ᱡᱮ ᱦᱟᱛᱟᱣᱟᱹᱧ ᱦᱟᱛᱟᱣᱟᱹᱧ ᱢᱮᱱᱛᱮ ᱦᱚᱭᱛᱳ ᱞᱟᱹᱭᱟᱭ ᱢᱮᱱᱠᱷᱟᱱ ᱵᱩᱡᱟᱭ ᱡᱮ ᱵᱟᱝᱠᱚ ᱦᱟᱛᱟᱣᱟᱹᱧᱟ ᱢᱮᱱᱛᱮ ᱾ ᱡᱩᱫᱤ ᱠᱟᱹᱴᱤᱡ ᱠᱷᱚᱱᱟᱜ ᱜᱤᱫᱽᱨᱟᱹᱢ ᱦᱟᱛᱟᱣ ᱟᱭᱟ ᱛᱟᱦᱚᱞᱮ ᱩᱱᱤ ᱫᱚ ᱢᱟᱱᱮ ᱩᱱᱤ ᱫᱚᱼᱼ